ᱦᱮᱞᱳ,
ᱦᱮᱞᱳ
ᱦᱮᱸ ᱥᱟᱜᱩᱱ ᱥᱮᱛᱟᱜ᱾
ᱦᱮᱸ ᱥᱟᱹᱜᱩᱱ ᱥᱮᱛᱟᱜ,
ᱛᱟᱯᱚᱨᱮ ᱪᱮᱫ ᱠᱟ ᱢᱮᱱᱟᱜ ᱵᱤᱱᱟ?
ᱱᱟᱯᱟᱭ ᱜᱮ ᱟᱵᱮᱱ,
ᱟᱹᱞᱤᱧ ᱦᱚᱸ ᱱᱟᱯᱟᱭ ᱜᱮ ᱫᱟᱜᱽ ᱡᱟᱹᱲᱤ ᱠᱚ ᱪᱮᱫᱠᱟ ᱦᱩᱭᱩᱜ ᱠᱟᱱᱟ᱾
ᱫᱟᱜᱽ ᱡᱟᱹᱲᱤ ᱦᱩᱭᱩᱜ ᱠᱟᱱ ᱜᱮᱭᱟ ᱵᱮᱥ ᱜᱮ, ᱟᱹᱰᱤ ᱢᱟᱱᱮ ᱦᱚᱞᱟ ᱠᱷᱚᱱ ᱜᱮ ᱦᱩᱭᱩᱜ ᱠᱟᱱᱟ ᱟᱹᱰᱤ ᱫᱤᱱ ᱠᱷᱚᱱ ᱜᱮ ᱚᱱᱮ ᱪᱟᱯ ᱞᱮᱠᱟ ᱟᱨᱠᱤ ᱥᱤᱛᱩᱝ ᱫᱚ ᱵᱟᱝ ᱥᱤᱛᱩᱝ ᱫᱟᱭ,
ᱦᱮᱸ ᱚᱱᱟ ᱱᱤᱢ ᱱᱤᱢᱱᱚ ᱪᱟᱯ ᱜᱮ ᱯᱟᱲᱟᱣ ᱠᱟᱱᱟ᱾ ᱛᱟ ᱯᱚᱨᱮ ᱛᱚᱞᱟ ᱠᱚᱦᱚᱸ ᱜᱤᱰᱤ ᱦᱩᱭᱱᱟ ᱥᱮ ᱵᱟᱝ?
ᱵᱟᱝ ᱟᱸᱡᱚᱢᱚᱜ ᱠᱟᱱᱟ ᱪᱮᱫ ᱵᱤᱱ ᱞᱟᱹᱭ ᱫᱟ?
ᱞᱟᱹᱭ ᱫᱟᱞᱤᱧ ᱛᱚᱞᱟ ᱠᱚᱯᱮ ᱜᱤᱰᱤ ᱠᱮᱫᱟ᱾
ᱦᱮᱸ ᱜᱤᱰᱤ ᱦᱩᱭ ᱠᱟᱱᱟ,
ᱚᱻ
ᱟᱯᱮ ᱜᱤᱰᱤ ᱠᱮᱫᱟ ᱯᱮ?
ᱦᱮᱸ ᱜᱤᱰᱤ ᱦᱩᱭ ᱟᱠᱟᱱᱟ ᱦᱮᱜᱼᱮ ᱚᱢᱚᱱᱚᱜ ᱠᱟᱱᱟ᱾
ᱚ ᱚᱲᱟᱜ ᱠᱚᱨᱮ ᱱᱟᱯᱟᱭ ᱵᱟᱲᱟ ᱜᱮᱭᱟ ᱠᱚ᱾
ᱦᱮᱸ ᱱᱟᱯᱟᱭ ᱜᱮ ᱮᱠᱷᱚᱱ ᱫᱚ ᱟᱯᱮ ᱜᱮ ᱪᱮᱫ ᱠᱟ?
ᱟᱞᱮ ᱦᱚᱸ ᱱᱟᱯᱟᱭ ᱜᱮ,
ᱚᱻ ᱟᱨ ᱦᱩᱞ ᱢᱟᱦᱟᱸ ᱠᱚ ᱪᱮᱫ ᱠᱟ ᱦᱩᱭ ᱮᱱᱟ ᱚᱱᱟ ᱠᱤᱪᱷᱩ ᱫᱤᱱ ᱞᱟᱦᱟ ᱦᱩᱭ ᱮᱱ ᱫᱚ, ᱟᱯᱮ ᱥᱮᱫ ᱫᱚ ᱪᱮᱫ ᱠᱟ ᱯᱮ ᱢᱟᱱᱟᱣ ᱠᱮᱫᱟ?
ᱦᱳᱭ ᱱᱟ ᱢᱟᱱᱟᱣ ᱟᱛᱩ ᱠᱚᱨᱮᱱ ᱟᱛᱮᱫ ᱡᱟᱣᱨᱟ ᱞᱮᱱᱟ ᱞᱮ ᱢᱟᱱᱮ ᱚᱸᱰᱮ ᱠᱤᱱᱛᱩ ᱛᱮᱢᱚᱱ ᱮᱠᱴᱟ ᱢᱟᱨᱟᱝ ᱥᱟᱸᱦᱤᱡ ᱫᱚ ᱵᱟᱝ ᱦᱩᱭ ᱟᱠᱟᱱᱟ ᱟᱯᱮ ᱥᱮᱫ ᱫᱚ?
ᱟᱞᱮ ᱥᱮᱫ ᱱᱚᱛᱮ ᱦᱚᱸ ᱦᱳᱭᱮᱱ ᱜᱮᱭᱟ ᱚᱦ ᱠᱚᱞᱮᱡᱽ ᱨᱮ ᱢᱟᱱᱟᱣ ᱦᱳᱭ ᱱᱟ
ᱪᱮᱫ ᱠᱟ ᱢᱟᱨᱟᱝ ᱠᱟᱛᱮᱜ ᱜᱮᱯᱮ ᱢᱟᱱᱟᱣ ᱠᱮᱫᱟ?
ᱦᱮᱸ ᱠᱟᱹᱴᱤᱡ ᱫᱚ ᱢᱟᱨᱟᱝ ᱜᱮ ᱢᱟᱱᱮ ᱞᱟᱦᱟ ᱠᱷᱚᱱ ᱫᱚ ᱠᱟᱹᱴᱤᱡ ᱫᱚ ᱟᱞᱟᱫᱟ ᱵᱷᱟᱵ ᱛᱮ ᱢᱟᱱᱟᱣ ᱦᱩᱭᱱᱟ ᱱᱤᱭᱟᱹ ᱵᱟᱨ ᱫᱚ᱾
ᱪᱮᱫ ᱠᱟ ᱟᱞᱟᱫᱟ ᱵᱚᱞᱛᱮ?
ᱟᱞᱟᱣ ᱟᱞᱟᱫᱟ ᱵᱚᱞᱛᱮ ᱱᱤᱭᱟᱹ ᱵᱟᱨ ᱫᱚ ᱦᱟᱱᱮ ᱫᱟᱨᱮ ᱠᱚ ᱨᱚᱦᱚᱭ ᱦᱩᱭᱱᱟ ᱠᱚᱞᱮᱡᱽ ᱠᱮᱢᱵᱟᱥ ᱨᱮ᱾
ᱟᱪᱪᱷᱟ᱾ ᱦᱮᱸ ᱚᱱᱟ ᱢᱟ ᱟᱹᱰᱤ ᱥᱚᱢᱟᱡᱽ ᱥᱩᱥᱟᱹᱨ ᱠᱟᱹᱢᱤ ᱜᱮ ᱠᱟᱱᱟ ᱫᱟᱨᱮ ᱢᱟ ᱟᱹᱰᱤ ᱜᱮ ᱞᱟᱹᱠᱛᱤᱭᱟᱱ ᱠᱟᱱᱟ ᱥᱮ ᱵᱟᱧᱪᱟᱣ ᱛᱟᱦᱮᱸ ᱫᱚ ᱫᱟᱨᱮ ᱫᱚ ᱫᱚᱨᱠᱟᱨᱚᱜ ᱜᱮᱭᱟ᱾
ᱦᱮᱸ
ᱛᱤᱱᱟᱹᱜ ᱜᱟᱱ ᱫᱟᱨᱮ ᱯᱮ ᱨᱚᱦᱚᱭ ᱠᱮᱫᱟ?
ᱨᱚᱭ ᱦᱩᱭᱱᱟ ᱫᱚᱥᱴᱤ ᱜᱟᱱ ᱫᱚ ᱦᱩᱭᱱᱟ᱾
ᱟᱨ ᱪᱮᱫ ᱠᱟ ᱪᱮᱫ ᱠᱚᱯᱮ ᱢᱟᱱᱟᱣ ᱠᱮᱫᱟ?
ᱟᱨ ᱦᱩᱭᱱᱟ ᱚᱱᱚᱬᱦᱮᱸ ᱠᱚᱠᱚ ᱞᱟᱹᱭ ᱠᱮᱫᱟ, ᱥᱮᱨᱮᱧ ᱠᱚ ᱦᱩᱭᱱᱟ,
ᱤᱱᱟᱹ ᱠᱚᱫᱚ ᱢᱟᱨᱟᱜ ᱤᱱᱟᱹ ᱠᱚᱫᱚ ᱢᱟᱨᱟᱝ ᱠᱟᱛᱮᱫ ᱜᱮ ᱢᱟᱱᱟᱣ ᱞᱟᱹᱠᱛᱤ ᱠᱟᱱᱟ ᱪᱮᱫᱟᱜ ᱥᱮ, ᱥᱤᱫᱩᱼᱠᱟᱹᱱᱩ ᱡᱟᱦᱟᱭ ᱟᱵᱚ ᱨᱮᱱ ᱜᱩᱨᱩ ᱩᱱᱠᱤᱱ ᱠᱷᱟᱹᱛᱤᱨ ᱜᱮ ᱛᱮᱦᱮᱧ ᱱᱤᱭᱟᱹ ᱡᱟᱭᱜᱟ ᱨᱮ ᱛᱮᱸᱜᱳ ᱢᱮᱱᱟᱜ ᱵᱚᱱᱟ ᱵᱟᱝ ᱥᱮ?
ᱦᱮᱸ ᱩᱱᱠᱤᱱ ᱱᱤᱭᱟᱹ ᱜᱮ᱾ ᱮᱱᱛᱮ ᱨᱮᱦᱚᱸ ᱛᱚ ᱦᱚᱲ ᱵᱟᱠ ᱚᱱᱠᱟ ᱵᱟᱠᱚ ᱢᱟᱱᱟᱣ ᱮᱫᱟ ᱱᱚᱣᱟ ᱫᱤᱱ᱾ ᱡᱚᱛᱚ ᱡᱟᱭᱜᱟ ᱨᱮ᱾
ᱮᱸ ᱚᱠᱟ ᱡᱟᱭᱜᱟ ᱨᱮᱫᱚ ᱧᱮᱞᱮᱫ ᱛᱟᱦᱮᱸᱫ ᱞᱤᱧ ᱚᱱᱠᱟ ᱮᱱᱮᱡ ᱵᱟᱲᱟᱭ ᱫᱟᱠᱚ᱾ ᱤᱱᱟᱹ ᱠᱚᱫᱚ ᱩᱪᱤᱛ ᱫᱚ ᱵᱟᱝ ᱠᱟᱱᱟ ᱥᱮ᱾
ᱵᱟᱝ ᱠᱟᱱᱟ ᱥᱮ ᱛᱤᱦᱤᱧᱼᱟᱜ ᱫᱤᱱ ᱨᱮᱫᱚ, ᱚᱱᱟ ᱵᱟᱠᱚ ᱵᱩᱡᱽ ᱫᱟᱲᱮᱭᱟᱜ ᱠᱟᱱᱟ ᱡᱮ ᱛᱤᱦᱤᱧ ᱫᱚ ᱩᱱᱠᱤᱱ ᱠᱤᱱ
ᱜᱩᱨ ᱢᱟᱦᱟ ᱛᱟᱦᱮᱸᱜ ᱠᱟᱱᱟ ᱩᱱᱠᱤᱱᱟᱜ᱾
ᱦᱮᱸ ᱦᱩᱞ ᱢᱟᱦᱟ ᱥᱮ
ᱤᱧ ᱫᱚ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ ᱥᱮ,
ᱦᱮᱸ ᱟᱹᱰᱤ ᱡᱟᱭᱜᱟ ᱨᱮᱜᱮ ᱧᱮᱞᱮᱫ ᱛᱟᱦᱮᱸᱫ ᱟᱞᱤᱧ ᱢᱟᱱᱮ ᱟᱹᱰᱤ ᱠᱚ ᱥᱟᱡᱟᱣ ᱪᱟᱞᱟᱣ ᱠᱟᱱᱟ ᱠᱩᱲᱤ ᱜᱤᱫᱽᱨᱟᱹ
ᱥᱟᱡᱟᱣ ᱠᱚ ᱛᱟᱨᱯᱚᱨ ᱫᱚᱢᱮ ᱨᱟᱹᱥᱠᱟᱹ ᱦᱟᱱᱮ ᱮᱱᱮᱡ ᱥᱮᱨᱮᱧ, ᱚᱱᱟ ᱠᱚ ᱥᱮᱨᱮᱧ ᱠᱚᱫᱚ ᱜᱟᱱᱚᱜ ᱟ ᱟᱫᱚ ᱚᱱᱠᱟᱱᱟ ᱥᱮᱨᱮᱧ, ᱟᱫᱚ ᱚᱱᱟ ᱡᱩᱫᱤ ᱨᱟᱹᱥᱠᱟᱹ ᱞᱮᱠᱟᱱᱟᱜ ᱥᱮᱨᱮᱧ
ᱮᱱᱮᱡ ᱦᱚᱸ ᱟᱹᱰᱤ ᱜᱮᱠᱚ ᱮᱱᱮᱡ ᱟᱠᱟᱫᱟ ᱧᱮᱞ ᱠᱮᱫᱟᱞᱤᱧ ᱵᱷᱤᱰᱤᱭᱳ ᱠᱚᱨᱮᱧ ᱧᱮᱞ ᱵᱟᱲᱟᱭᱮᱫ ᱛᱟᱦᱮᱸᱫ ᱛᱚᱵᱮ ᱧᱮᱞᱛᱮ ᱵᱮᱥ ᱫᱚ ᱵᱟᱹᱞᱤᱧ ᱢᱮᱛᱟᱜ ᱠᱟᱱᱟ ᱚᱱᱟ ᱠᱚᱫᱚ ᱡᱮ ᱟᱹᱰᱤ ᱚᱛᱤᱨᱤᱠᱛᱚ ᱨᱟᱹᱥᱠᱟᱹ ᱥᱮ ᱤᱭᱟᱹ
ᱦᱮᱸ
ᱟᱨ ᱪᱮᱫ ᱵᱚᱱ ᱞᱟᱹᱭᱟ ᱪᱮᱫ ᱵᱚᱱ ᱵᱩᱡᱷᱟᱹᱣ ᱠᱚᱣᱟ᱾
ᱚᱱᱟ ᱜᱮ ᱵᱩᱡᱷᱟᱹᱣ ᱠᱟᱛᱮ ᱦᱚᱸ ᱵᱟᱠᱚ ᱵᱩᱡᱟ᱾
ᱦᱩᱸᱻ ᱾ ᱠᱩᱲᱤ ᱱᱮᱛᱟᱨ ᱨᱮᱱ, ᱠᱩᱲᱤ ᱜᱤᱫᱽᱨᱟᱹ ᱢᱟ ᱾ ᱟᱨ ᱟᱞᱚ ᱵᱮᱱ ᱞᱟᱹᱭ ᱟᱠᱚᱣᱟ ᱾ ᱠᱤᱪᱷᱩ ᱜᱟᱱ, ᱠᱩᱲᱤ ᱜᱤᱫᱽᱨᱟᱹ ᱢᱮᱱᱟᱜ ᱠᱚᱣᱟ ᱾ ᱢᱟᱱᱮ, ᱚᱠᱟ ᱯᱚᱨᱚᱵᱽ, ᱥᱮ ᱚᱠᱟ, ᱢᱤᱫᱴᱮᱱ ᱢᱟᱱᱟᱣ ᱫᱤᱱ, ᱥᱮ? ᱚᱱᱟ ᱨᱮᱱᱟᱜ, ᱟᱠᱚ, ᱛᱚᱯᱷᱟᱛ ᱜᱮ, ᱵᱟᱠᱚ, ᱵᱩᱡᱽ ᱫᱟᱲᱮᱭᱟᱜ ᱠᱟᱱᱟ ᱾
ᱦᱮᱸ! ᱡᱚᱛᱚ ᱠᱚ, ᱢᱤᱫ ᱜᱚᱜ ᱠᱟᱜ ᱾
ᱦᱮᱸ, ᱟᱫᱚ, ᱡᱚᱛᱚ ᱨᱮᱱᱟᱜ ᱜᱮᱛᱚ, ᱟᱞᱟᱫᱟ, ᱤᱭᱟᱹ ᱢᱮᱱᱟᱜ ᱟ, ᱥᱮ?
ᱦᱮᱸ ᱻ ᱾
ᱨᱟᱹᱥᱠᱟᱹ ᱥᱚᱢᱚᱭ, ᱢᱟ ᱵᱚᱱ, ᱨᱟᱹᱥᱠᱟᱹᱭ ᱜᱮᱭᱟ ᱾ ᱟᱫᱚ, ᱱᱤᱝᱠᱟᱹᱱᱟᱜ, ᱫᱤᱱ ᱨᱮᱦᱚᱸ,
ᱚᱱᱟ ᱜᱮ, ᱵᱟᱠᱚ ᱵᱩᱡᱽ ᱮᱫᱟ, ᱥᱮ ᱵᱩᱡᱽ ᱨᱮᱭᱟᱜ ᱦᱚᱸ, ᱵᱟᱠᱚ ᱪᱮᱥᱴᱟ ᱭᱮᱫᱟ ᱾
ᱦᱩᱸ, ᱱᱮᱛᱟᱨ ᱨᱮᱱ ᱩᱱᱠᱩ, ᱠᱟᱹᱴᱤᱡ, ᱠᱟᱹᱴᱤᱡ ᱡᱟᱦᱟᱸᱭ ᱠᱚ, ᱦᱟᱨᱟᱜ ᱠᱟᱱᱟ ᱠᱚ, ᱩᱱᱠᱩ ᱜᱮ, ᱢᱟᱱᱮ ᱾ ᱥᱚᱢᱟᱡᱽ ᱚᱠᱟ ᱥᱮᱫ, ᱡᱮ ᱪᱟᱞᱟᱜ ᱠᱟᱱᱟ?
ᱚᱱᱟᱜᱮ!
ᱱᱤᱛᱚᱜ,
ᱱᱤᱛᱚᱜ ᱜᱮ, ᱱᱚᱝᱠᱟ ᱾ ᱟᱨᱚ ᱢᱮᱱᱟᱜᱼᱟ, ᱥᱮ ᱟᱨᱚ, ᱠᱟᱹᱴᱤᱡ, ᱠᱟᱹᱴᱤᱡ ᱠᱚ, ᱢᱮᱱᱟᱜ ᱠᱚᱣᱟ ᱾
ᱦᱟᱯᱮᱱ ᱫᱤᱱ, ᱱᱩᱝᱠᱟᱹᱱ ᱠᱚ ᱜᱮ, ᱧᱮᱞ ᱛᱮᱜᱮ ᱛᱚ, ᱥᱮᱬᱟ ᱭᱟᱠᱚ, ᱥᱮ ᱾ ᱠᱟᱹᱴᱤᱡ, ᱡᱟᱦᱟᱸᱭ ᱜᱤᱫᱽᱨᱟᱹ ᱠᱚ, ᱠᱚ ᱦᱟᱨᱟᱜ ᱠᱟᱱᱟ ᱠᱚ, ᱟᱨᱠᱤ?
ᱦᱮᱸ! ᱢᱟᱠᱷᱟᱱ?
ᱩᱸᱜᱼᱦᱩᱸᱻ ᱾ ᱟᱢ, ᱢᱩᱠᱩᱴᱢᱩᱱᱤᱯᱩᱨ ᱨᱮ, ᱩᱱᱤ ᱫᱚ ᱦᱩᱞ ᱢᱟᱦᱟ ᱠᱚ, ᱢᱟᱱᱟᱣ ᱠᱮᱫᱟ ᱾ ᱧᱮᱞ ᱠᱮᱫᱟ ᱯᱮ, ᱪᱟᱞᱟᱣ ᱮᱱᱟ, ᱵᱮᱱ ᱥᱮ ᱵᱟᱝ?
ᱵᱟᱝ, ᱵᱟᱝ, ᱵᱟᱝ ᱥᱮᱱᱚᱜ, ᱟᱫᱚ ᱱᱚᱰᱮ, ᱠᱚᱞᱮᱮᱡ ᱨᱮ, ᱦᱩᱭᱩᱜ ᱠᱟᱱ ᱛᱟᱦᱮᱸᱫ ᱛᱮ, ᱟᱫᱚ ᱵᱟᱟᱹᱞᱤᱧ, ᱥᱮᱱ ᱞᱮᱱᱟ ᱾ ᱟᱹᱵᱤᱱ, ᱵᱤᱱ ᱥᱮᱱ ᱞᱮᱱᱟ?
ᱵᱟᱝ? ᱵᱟᱹᱞᱤᱧ ᱥᱮᱱ ᱟᱠᱟᱱᱟ ᱾ ᱵᱷᱤᱰᱭᱳ ᱠᱚᱨᱮ, ᱜᱮᱞᱤᱧ ᱧᱮᱞ ᱵᱟᱲᱟ ᱠᱮᱫᱟ ᱾ ᱵᱟᱝᱞᱤᱧ ᱥᱮᱱ, ᱫᱟᱲᱮ ᱠᱟᱣᱫᱟ ᱾
ᱦᱮᱸ, ᱦᱮᱸ ᱾
ᱚᱲᱟᱜ ᱨᱮᱫᱚ, ᱵᱟᱹᱱᱩᱜ ᱞᱤᱧᱟ ᱛᱚ, ᱛᱟᱦᱚᱞᱮ ᱟᱫᱚ, ᱵᱟᱹᱞᱤᱧ ᱥᱮᱱ ᱫᱟᱲᱮ ᱣᱟᱠᱟᱣᱟᱫᱟ, ᱛᱟᱦᱮᱱ ᱚᱱᱛᱮ ᱫᱚ ᱾ ᱱᱚᱛᱮ ᱦᱚᱸᱠᱚ ᱢᱟᱱᱟᱣ ᱠᱮᱫ, ᱜᱮᱭᱟ ᱠᱚ ᱵᱮᱥ ᱜᱮ ᱾
ᱦᱮᱸ! ᱚᱱᱠᱟ ᱜᱮ, ᱩᱪᱤᱛ ᱠᱟᱱᱟ ᱥᱮ ᱾
ᱩᱸᱼ, ᱟᱹᱰᱤ ᱟᱭᱢᱟ ᱦᱚᱲ, ᱪᱟᱞᱟᱣ ᱮᱱᱟ ᱠᱚ, ᱥᱟᱱᱛᱟᱲ ᱠᱚ ᱾ ᱟᱵᱚ ᱥᱟᱱᱛᱟᱲ, ᱟᱵᱚ, ᱡᱩᱢᱤᱫ ᱵᱚᱱ, ᱛᱟᱦᱮᱸ ᱞᱮᱠᱷᱟᱱ, ᱡᱚᱛᱚ ᱥᱟᱱᱟᱢᱟᱜ ᱜᱮ, ᱴᱷᱤᱠ ᱴᱷᱟᱠ ᱜᱮ, ᱦᱩᱭᱩᱜᱼᱟ ᱾
ᱡᱚᱛᱚ ᱜᱮ, ᱴᱷᱤᱠ ᱦᱩᱭᱩᱜᱼᱟ ᱾ ᱠᱤᱱᱛᱩ ᱚᱱᱟ ᱜᱮ, ᱡᱩᱢᱤᱫᱚᱜᱼᱟ ᱠᱚ, ᱚᱱᱟ ᱜᱮᱛᱚ ᱵᱟᱝ ᱦᱩᱭᱩᱜ ᱠᱟᱱᱟ?
ᱩᱸᱼᱦᱩᱸᱻ ᱾ ᱤᱱᱟᱹ ᱱᱤᱛᱚᱜ ᱾ ᱚᱠᱟ ᱨᱮᱫᱚ, ᱠᱷᱟᱹᱯᱟᱹᱨᱤᱜ ᱠᱟᱱᱟ ᱠᱚ, ‌ᱭᱟᱹᱜ ᱠᱟᱱᱟ ᱾ ᱚᱱᱠᱟ ᱞᱮᱠᱷᱟᱡ ᱫᱚ, ᱥᱚᱢᱟᱡᱽ ᱛᱮᱜ ᱪᱤᱠᱟᱹᱛᱮ, ᱵᱚᱱ ᱞᱟᱦᱟ ᱤᱫᱤᱭᱟ ᱥᱮ, ᱵᱟᱝ?
ᱦ
ᱡᱚᱛᱚ, ᱦᱚᱲ ᱥᱚᱸᱜᱮ, ᱥᱟᱛᱮ ᱵᱚᱱ, ᱛᱟᱦᱮᱱᱟ ᱾ ᱡᱩᱢᱤᱫ ᱵᱚᱱ, ᱛᱟᱦᱮᱱᱟ ᱾ ᱨᱚᱲ ᱟᱲᱟᱝ, ᱵᱟᱵᱚᱱ ᱦᱤᱲᱤᱧᱟ ᱾ ᱤᱱᱟᱹᱜ, ᱟᱹᱰᱤ ᱦᱚᱲ ᱵᱟᱠᱚ, ᱠᱟᱱᱟ, ᱠᱚ ᱾
ᱵᱟᱝ ᱥᱮ, ᱵᱟᱠᱚ ᱵᱩᱡ, ᱞᱟᱹᱜᱤᱫᱚᱜ ᱠᱟᱱᱟ ᱾
ᱟᱹᱰᱤ ᱦᱚᱲ, ᱦᱟᱱᱮ ᱦᱩᱸᱻ, ᱥᱟᱱᱛᱟᱲ ᱥᱚᱢᱟᱡᱽ ᱵᱟᱹᱜᱤ ᱠᱟᱛᱮᱜ, ᱮᱴᱟᱜ ᱥᱚᱢᱟᱡᱽ ᱨᱮᱦᱚᱸ ᱠᱚ, ᱡᱟᱶᱟᱭᱚᱜ ᱠᱟᱱ ᱜᱮᱭᱟ ᱾
ᱦᱮᱸ, ᱵᱟᱹᱦᱩ ᱠᱚ, ᱟᱹᱜᱩᱭᱮᱫ ᱠᱚᱣᱟ ᱾
ᱦᱩᱸ, ᱚᱱᱠᱟ ᱞᱮᱠᱷᱟᱡ ᱫᱚ, ᱪᱤᱠᱟᱹᱛᱮ ᱜᱟᱱᱚᱜᱼᱟ? ᱱᱤᱡᱮ ᱨᱚᱲ ᱟᱲᱟᱝ, ᱮᱢ ᱠᱚᱞᱥᱟ, ᱜᱤᱰᱤ ᱠᱟᱜ ᱠᱟᱱᱟ ᱾ ᱤᱱᱠᱟᱹ ᱛᱮᱫᱚ, ᱵᱟᱝ ᱠᱚ, ᱵᱟᱧᱪᱟᱣ ᱛᱟᱦᱮᱸ ᱫᱟᱲᱮᱭᱟᱜᱼᱟ ᱾ ᱩᱱᱠᱩ ᱡᱟᱦᱟᱸᱭ ᱤᱱᱠᱟᱹ ᱮᱫᱟ ᱠᱚ, ᱟᱨᱠᱤ ᱠᱤᱪᱷᱩ ᱜᱟᱱ, ᱢᱮᱱᱟᱜ ᱠᱚᱣᱟ ᱥᱮ?
ᱦᱮᱸᱻ ᱾ ᱛᱟᱨᱯᱚᱨᱮ ᱱᱚᱣᱟ ᱠᱚ ᱧᱮᱞ ᱠᱮᱫᱟ ᱟᱨᱚ ᱩᱱᱠᱩ ᱠᱟᱹᱴᱤᱡ ᱠᱚᱥᱮ ᱩᱱᱠᱩ ᱦᱚᱸᱛᱚ ᱠᱚ ᱧᱮᱞ ᱥᱮᱬᱟᱭᱮᱫᱟ ᱾ ᱛᱟᱨᱯᱚᱨ ᱩᱱᱠᱩ ᱡᱮᱠᱚ ᱡᱟᱢᱟᱭᱚᱜ ᱠᱟᱱᱟ ᱩᱱᱠᱩ ᱧᱮᱞᱛᱮ, ᱩᱱᱠᱩ ᱜᱤᱫᱽᱨᱟᱹ ᱜᱮᱛᱚ ᱠᱚ ᱞᱟᱹᱭᱟ ᱡᱮ ᱩᱱᱠᱩ ᱠᱚ ᱡᱟᱢᱟᱭᱮᱱᱟ ᱪᱮᱫ ᱦᱚᱸ ᱵᱟᱝ ᱪᱤᱠᱟᱹᱜ ᱠᱟᱱᱟ, ᱛᱟᱦᱚᱞᱮ ᱤᱧᱤᱧ ᱥᱮᱱ ᱞᱮᱱᱠᱷᱟᱱ ᱪᱮᱫ ᱪᱤᱠᱟᱹᱜᱼᱟ?
ᱦᱳᱭ, ᱤᱱᱟᱹ ᱦᱚᱸ ᱠᱟᱛᱷᱟ ᱠᱟᱱᱟ ᱾ ᱱᱤᱭᱟᱹ ᱫᱚ
ᱱᱤᱡᱮ ᱱᱤᱡᱮ ᱚᱲᱟᱜ ᱦᱚᱲ ᱜᱮ ᱵᱩᱡᱷᱟᱹᱣ ᱵᱷᱟᱞᱮᱭᱟ ᱡᱮ ᱮ ᱵᱟᱹᱵᱩ ᱪᱮᱫᱟ ᱮᱢ ᱱᱚᱝᱠᱟᱭᱫᱟ, ᱥᱮ ᱮᱢᱟᱹᱭ ᱪᱮᱫᱟ ᱟᱢ ᱱᱚᱝᱠᱟᱭᱫᱟ ᱥᱮ ᱵᱟᱝ᱾
ᱟᱨ ᱩᱱᱠᱤᱱ ᱫᱚ ᱵᱷᱟᱞᱮ ᱧᱚᱜ ᱥᱟᱥᱛᱤ ᱮᱢ ᱫᱚᱨᱠᱟᱨ᱾ ᱡᱟᱛᱮ ᱟᱨᱚ ᱩᱱᱠᱩ ᱠᱟᱹᱴᱤᱡ ᱠᱚᱠᱚ ᱵᱚᱛᱚᱨᱚᱜ ᱢᱟ, ᱡᱮ ᱵᱟᱝ ᱱᱚᱝᱠᱟ ᱞᱮᱠᱷᱟᱱ ᱡᱮ ᱱᱚᱣᱟ ᱦᱩᱭ ᱫᱟᱲᱮᱭᱟᱜᱼᱟ ᱾
ᱪᱮᱫ ᱵᱮᱱ ᱞᱟᱹᱭᱟ ᱜᱚᱴᱟ ᱥᱮᱫ ᱜᱮ ᱪᱟᱞᱟᱜ ᱠᱟᱱᱟ ᱾
ᱚᱠᱟ ᱥᱮᱫ ᱡᱮ ᱪᱟᱞᱟᱜ ᱠᱟᱱᱟ, ᱚᱠᱟᱥᱮᱡ ᱡᱮ ᱵᱚᱱ ᱤᱫᱤᱭᱮᱫᱟ?
ᱵᱟᱝ ᱟᱸᱡᱚᱢᱚᱜ ᱠᱟᱱᱟ?
ᱵᱟᱝ ᱚᱱᱠᱟ ᱫᱚ ᱵᱟᱝ ᱧᱟᱢᱚᱜ ᱠᱟᱱᱟ ᱦᱟᱞᱠᱟ ᱦᱟᱞᱠᱟ ᱾
ᱟᱢ ᱛᱟᱯᱚᱨᱮ ᱪᱮᱫ ᱠᱚᱵᱮᱱ ᱪᱤᱠᱟᱹ ᱵᱟᱲᱟᱭ ᱮᱫᱟ ᱛᱚᱵᱮ ᱱᱤᱛᱚᱜ ᱫᱚ?
ᱱᱤᱛᱚᱜ ᱫᱚ ᱪᱮᱫ ᱦᱚᱸ ᱵᱟᱝ ᱾
ᱡᱚᱢ ᱵᱟᱲᱟ ᱠᱚ ᱦᱩᱭᱱᱟ?
ᱦᱮᱸ ᱡᱚᱢ ᱵᱟᱲᱟ ᱜᱮᱛᱚ ᱦᱩᱭᱱᱟ, ᱟᱹᱵᱤᱱ ᱵᱤᱱ ᱡᱚᱢ ᱠᱮᱫᱟ ᱥᱮ?
ᱦᱮᱸᱻ ᱡᱚᱢ ᱠᱮᱫᱟ ᱞᱤᱧ ᱾ ᱦᱚᱜᱼᱚᱭ ᱛᱚ ᱪᱟᱥ ᱫᱤᱱ ᱦᱚᱸ ᱥᱮᱴᱮᱨᱮᱱᱟ ᱾ ᱟᱫᱚ ᱪᱟᱥ ᱦᱩᱭᱩᱜᱼᱟ ᱾
ᱪᱟᱥ ᱦᱩᱭᱩᱜᱼᱟ ᱾
ᱦᱤᱜᱱᱟᱹ ᱜᱮᱛᱟᱵᱚᱱ ᱛᱚ ᱤᱭᱟᱹ ᱪᱟᱥ ᱟᱵᱚᱱ ᱡᱚᱢᱟᱵᱚᱱ ᱨᱟᱹᱥᱠᱟᱹ ᱨᱮᱵᱚᱱ ᱛᱟᱦᱮᱱᱟ ᱾
ᱦᱮᱸ,
ᱠᱷᱟᱹᱯᱟᱹᱨᱤ ᱠᱚᱫᱚ ᱵᱟᱵᱚᱱ ᱠᱷᱚᱡᱚᱜ ᱠᱟᱱᱟ ᱥᱮ ᱾
ᱦᱮᱸ᱾ ᱦᱮ ᱛᱚ ᱢᱟ ᱛᱚᱵᱮ ᱫᱚᱦᱚᱭ ᱫᱟᱞᱤᱧ ᱟᱫᱚ ᱾
ᱦᱮᱸ ᱛᱚ ᱢᱟ ᱛᱚᱵᱮ ᱟᱨᱚ ᱯᱚᱨᱮ ᱱᱤᱝᱠᱟᱹ ᱜᱮ ᱜᱚᱞ
ᱦᱮᱸ ᱦᱮᱸ ᱦᱮᱸ ᱛᱚ,